ᱦᱮᱞᱳ᱾
ᱦᱩᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱚᱸ ᱡᱚᱦᱟᱨ ᱜᱮ ᱫᱟᱹᱭ ᱪᱮᱫ ᱞᱮᱠᱟ ᱢᱮᱱᱟᱜ ᱢᱮᱭᱟ?
ᱦᱩᱸ ᱡᱚᱦᱟᱨ ᱜᱮ ᱱᱤᱛᱚᱜ ᱫᱚ ᱢᱚᱡᱽ ᱵᱟᱲᱟ ᱜᱮ᱾
ᱟᱪᱪᱷᱟ ᱟᱪᱪᱷᱟ᱾ ᱚᱱᱛᱮᱱᱟᱜ ᱛᱟᱦᱚᱞᱮ ᱚᱭᱮᱫᱟᱨ ᱠᱚᱫᱚ ᱪᱮᱫ ᱞᱮᱠᱟ ᱦᱤᱛᱚᱜ ᱫᱚ?
ᱪᱮᱫᱞᱮᱠᱟ?
ᱚᱱᱛᱮᱱᱟᱜ ᱟᱵᱚᱦᱟᱣᱟ ᱠᱚ ᱚᱠᱟ ᱞᱮᱠᱟ?
ᱟᱵᱚᱦᱟᱣᱟ ᱫᱚ ᱴᱷᱤᱠ ᱫᱚ ᱴᱷᱤᱠ ᱜᱮᱭᱟ ᱦᱚᱞᱟ ᱫᱟᱜ ᱠᱮᱫᱟᱭ ᱠᱟᱹᱴᱤᱡ᱾ ᱚᱞᱯᱚ ᱚᱞᱯᱚ᱾
ᱟᱪᱪᱷᱟ ᱟᱪᱪᱷᱟ᱾
ᱟᱨ ᱟᱹᱰᱤ ᱡᱟᱹᱥᱛᱤ ᱫᱚ ᱵᱟᱭ ᱫᱟᱜ ᱞᱮᱫᱟ ᱠᱚᱢ ᱠᱚᱢᱮ ᱫᱟᱜ ᱠᱮᱫᱟ᱾ ᱟᱨ ᱮᱨ ᱟᱯᱷᱚᱨ ᱠᱚ ᱢᱮᱱ ᱦᱩᱭᱩᱜ ᱠᱟᱱ ᱛᱟᱦᱮᱸᱫ ᱟᱫᱚ ᱵᱟᱝ ᱜᱟᱱᱚᱜ ᱠᱟᱱᱟ ᱱᱟᱦᱮᱞ ᱠᱚ ᱵᱟᱝ ᱞᱟᱜᱟᱜ ᱞᱟᱜᱟ ᱫᱚ ᱞᱟᱜᱟᱜ ᱠᱟᱱᱟ ᱛᱚ ᱞᱮᱴᱮ ᱯᱮᱴᱮᱜ ᱠᱟᱱᱟ᱾
ᱥᱮ ᱛᱟᱦᱚᱞᱮ ᱡᱟᱹᱥᱛᱤ ᱜᱮ ᱫᱟᱜ ᱠᱟᱜ ᱯᱮᱭᱟᱭ ᱥᱮ ᱪᱮᱫ?
ᱟᱰᱤ ᱡᱟᱹᱥᱛᱤ ᱫᱚ ᱵᱟᱝ ᱮᱢᱚᱱ ᱮᱠᱴᱟ ᱫᱚ ᱡᱟᱹᱥᱛᱤ ᱫᱚ ᱵᱟᱭ ᱫᱟᱜ ᱠᱟᱫᱟ ᱛᱚ ᱱᱟᱦᱮᱞ ᱚᱱᱠᱟ ᱵᱟᱝ ᱞᱟᱜᱟᱜ ᱠᱟᱱᱟ ᱾ ᱵᱟᱠᱷᱟᱡ ᱡᱮ ᱠᱷᱮᱛ ᱠᱚᱨᱮ ᱫᱟᱜ ᱰᱟᱵᱽᱨᱟ ᱠᱟᱱᱟ ᱚᱱᱠᱟ ᱫᱚ ᱵᱟᱝ ᱟᱫᱚ ᱞᱟᱦᱟ ᱠᱷᱚᱡ ᱠᱟᱹᱴᱤᱡ ᱠᱟᱹᱴᱤᱡ ᱫᱟᱜ ᱮᱢ ᱤᱫᱤ ᱠᱟᱫᱟᱭ ᱛᱚ ᱠᱷᱮᱛᱨᱮ ᱚᱱᱟ ᱠᱷᱟᱹᱛᱤᱨ ᱛᱮ ᱚᱱᱠᱟᱜ ᱠᱟᱱᱟ ᱾
ᱟᱪᱪᱷᱟ ᱟᱪᱪᱷᱟ ᱪᱷᱟ ᱪᱷᱟ᱾ ᱡᱟᱠ ᱜᱮ ᱵᱟᱭ ᱫᱟᱜ ᱵᱟᱲᱟᱭᱮᱫ ᱛᱟᱦᱮᱸᱜᱼᱟ ᱫᱟᱜ ᱟᱜ ᱯᱮᱭᱟᱭ ᱚᱱᱟ ᱦᱚᱸ ᱱᱟᱯᱟᱭ ᱠᱟᱛᱷᱟ ᱜᱮ᱾
ᱦᱩᱸ᱾
ᱱᱚᱛᱮ ᱢᱟ ᱵᱟᱭ ᱫᱟᱜ ᱟᱠᱜᱼᱟ ᱟᱞᱮᱥᱮᱜ ᱢᱟ ᱱᱤᱭᱟᱹ ᱜᱷᱟᱹᱲᱤᱡ ᱫᱚ᱾
ᱚᱻ ᱵᱟᱭ ᱫᱟᱜ ᱟᱠᱟᱫᱟ, ᱟᱹᱛᱩ ᱫᱤᱥᱚᱢ ᱛᱟᱯᱮ ᱫᱚ?
ᱟ ᱟᱞᱮᱭᱟᱜ ᱫᱚ ᱚᱱᱮ ᱥᱤᱞᱫᱟᱹ ᱡᱟᱯᱟᱜ ᱨᱮᱜᱮ᱾
ᱥᱤᱞᱫᱟᱹ ᱡᱟᱯᱟᱜ ᱚᱻ ᱟᱪᱪᱷᱟ ᱦᱩᱸ ᱛᱚ᱾
ᱟᱯᱮᱭᱟᱜ ᱫᱚ ᱚᱠᱟᱥᱮᱜ ᱛᱟᱦᱞᱮ?
ᱟᱞᱮ ᱱᱚᱛᱮ ᱤᱭᱟᱹ ᱯᱩᱨᱩᱞᱤᱭᱟᱹ ᱰᱤᱥᱴᱤᱠ ᱦᱮᱸ ᱵᱳᱞᱟᱢ ᱯᱩᱨ ᱵᱚᱨᱦᱟ ᱵᱟᱡᱟᱨ ᱥᱩᱨ ᱥᱩᱨ ᱜᱮᱭᱟ᱾ ᱟᱯᱮᱥᱮᱜ ᱫᱚ ᱛᱟᱦᱞᱮ ᱪᱟᱨᱟ ᱪᱟᱨᱟ ᱠᱚᱫᱚ ᱦᱩᱭᱠᱟᱱᱟ, ᱥᱮ ᱟᱹᱣᱨᱤ ᱯᱮ ᱪᱟᱨᱟᱭᱟ?
ᱱᱤᱭᱟᱹ ᱜᱷᱟᱹᱲᱤᱡ ᱫᱚ ᱪᱟᱨᱟ ᱫᱚ ᱵᱟᱹᱛᱷᱟᱹᱲᱤ ᱞᱮᱠᱟ ᱛᱮᱫᱚ ᱦᱩᱭ ᱜᱚᱱ ᱠᱟᱱᱟ ᱟᱨ ᱱᱤᱛᱚᱜ ᱫᱚ ᱫᱤᱠᱷᱩ ᱫᱟᱜ ᱜᱮ ᱪᱮᱫ ᱞᱮᱠᱟᱭ ᱫᱟᱜ ᱫᱚ ᱵᱟᱠᱷᱟᱱ ᱚᱱᱟ ᱦᱚᱸ
ᱦᱮᱸ ᱪᱟᱨᱟᱣ ᱠᱟᱫᱟ ᱯᱮ?
ᱦᱮᱸ ᱥᱟᱨᱟᱣᱟᱠᱟᱜ ᱜᱮᱭᱟ ᱞᱮ ᱠᱤᱪᱷᱩ ᱠᱤᱪᱷᱩ ᱫᱚᱠᱚ ᱪᱟᱨᱟᱣᱟᱠᱟᱜ ᱜᱮᱭᱟ ᱱᱚᱛᱮ ᱫᱚ᱾
ᱦᱩᱸ᱾ ᱟᱞᱮᱥᱮᱜ ᱢᱟ ᱱᱮᱜᱼᱮ ᱠᱚ ᱢᱮᱱᱫᱟ ᱦᱟᱸᱜ ᱪᱟᱨᱟ ᱟᱨ ᱚᱱᱠᱟᱭᱮᱜ-ᱟᱭ ᱛᱚ᱾
ᱟᱪᱪᱷᱟ ᱪᱷᱟ᱾ ᱛᱚ ᱚᱠᱛᱚ ᱱᱟᱹᱯᱤᱛᱮ ᱫᱟᱜ ᱞᱮᱱᱠᱷᱟᱱ ᱢᱟ ᱪᱟᱨᱟ ᱠᱚ ᱦᱚᱸ ᱦᱟᱨᱟ ᱧᱚᱜᱚᱜᱼᱟ᱾
ᱦᱩᱸ ᱴᱷᱤᱠᱜ ᱜᱮ ᱦᱩᱭᱩᱜᱼᱟ ᱫᱟᱜ ᱮ ᱧᱟᱢ ᱤᱫᱤ ᱞᱮᱠᱷᱟᱱ ᱫᱚ᱾
ᱦᱳᱭ ᱦᱳᱭ᱾
ᱦᱮᱸ ᱟᱨ ᱪᱮᱜ ᱞᱮᱠᱟ ᱥᱤᱛᱩᱝ ᱮᱫᱟᱭ ᱥᱮ ᱵᱟᱝ ᱟᱯᱮ ᱥᱮᱜ ᱫᱚ
ᱦᱮᱸ ᱥᱤᱛᱩᱝ ᱜᱚᱨᱚᱢ ᱢᱟ ᱫᱚᱢᱮ ᱢᱮᱱᱟᱥ ᱜᱮᱭᱟ
ᱩᱸ ᱦᱮᱸ ᱛᱚ ᱡᱷᱟᱞᱫᱟ ᱫᱚ ᱚᱠᱟ ᱥᱮᱱ ᱠᱟᱱᱟ?
ᱦᱚᱭ ᱵᱟᱝ ᱵᱟᱝ ᱥᱤᱞᱫᱟᱹ ᱥᱤᱞᱫᱟᱹᱼᱼ
ᱚᱻ ᱥᱤᱞᱫᱟᱹ ᱚ ᱡᱷᱟᱞ ᱫᱟᱹᱧ ᱟᱸᱡᱚᱢ ᱟᱠᱟᱫᱟ ᱤᱧᱫᱚᱼᱼ ᱡᱷᱟᱹᱞᱫᱟ ᱥᱤᱞᱫᱟᱹ ᱟᱫᱚ ᱮᱠᱷᱤ ᱜᱮ ᱚᱣᱟᱰ ᱛᱚ ᱠᱟᱹᱴᱤᱡ ᱦᱮᱸ ᱚᱱᱟ ᱠᱷᱟᱹᱛᱤᱨ ᱦᱮᱸᱼᱼ ᱟᱯᱮ ᱥᱮᱜ ᱜᱮᱛᱚ ᱥᱤᱞᱫᱟᱹ ᱯᱟᱛᱟ ᱫᱚ ᱦᱩᱭᱩᱜᱼᱟ ᱛᱚ
ᱦᱮᱸ ᱦᱮᱸ ᱟᱞᱮ ᱥᱤᱞᱫᱟᱹ ᱯᱟᱛᱟ ᱫᱚ ᱦᱩᱭᱩᱜ ᱜᱮᱭᱟ
ᱚᱸ ᱥᱩᱨ ᱜᱮ ᱛᱟᱯᱮᱭᱟ?
ᱦᱮᱸ ᱥᱩᱨ ᱧᱚᱜ ᱜᱮᱭᱟ
ᱚᱸ ᱧᱩᱛᱩᱢᱟᱱ ᱯᱟᱛᱟ ᱠᱟᱱᱟ ᱛᱚ ᱥᱤᱞᱫᱟᱹ
ᱦᱮᱸ ᱧᱩᱛᱩᱢ ᱫᱚ ᱧᱩᱛᱩᱢᱟᱱ ᱠᱟᱱ ᱜᱮᱭᱟ
ᱦᱩᱸ ᱱᱮᱥ ᱫᱚ ᱦᱩᱭ ᱞᱮᱱᱟ ᱥᱮ ᱵᱟᱝ?
ᱦᱮᱸ ᱦᱩᱭ ᱞᱮᱱ ᱜᱮᱭᱟ ᱾
ᱮᱸ ᱦᱩᱸ ᱛᱚ
ᱛᱟᱞᱟᱨᱮ ᱠᱚ ᱵᱚᱱᱫ ᱞᱮᱫᱟ ᱢᱟᱱᱮ ᱞᱚᱠᱰᱟᱻᱩᱱ ᱚᱠᱛᱚ ᱨᱮ ᱠᱤᱪᱷᱩ
ᱦᱮᱸ ᱞᱚᱠᱰᱟᱣᱩᱱ ᱟᱵᱟᱨ ᱚᱱᱟ ᱵᱷᱳᱴ ᱠᱷᱟᱹᱛᱤᱨ ᱛᱮᱦᱚᱸ ᱵᱟᱠᱚ ᱞᱟᱹᱭᱮᱜ ᱛᱟᱦᱮᱸᱱᱟ ᱵᱚᱱᱫᱚ ᱵᱚᱱᱫᱚ
ᱦᱮᱸ ᱦᱮᱸ ᱟᱫᱚ ᱵᱟᱝ ᱠᱚ ᱵᱚᱱᱫᱚ ᱟᱠᱟᱫ ᱜᱮᱭᱟ
ᱦᱩᱸ
ᱦᱳᱭ ᱫᱚ ᱦᱩᱭ ᱮᱱ ᱜᱮᱭᱟ
ᱦᱩᱸ
ᱟᱯᱮ ᱚᱱᱛᱮ ᱛᱟᱦᱚᱞᱮ ᱚᱱᱠᱟᱱᱟᱜ ᱯᱟᱛᱟ ᱯᱚᱨᱚᱵᱽ ᱠᱚᱫᱚ ᱢᱮᱱᱟᱜ ᱟᱥᱮ ᱵᱟᱝ?
ᱟᱞᱮ ᱥᱮᱫ? ᱟᱞᱮ ᱥᱮᱫ ᱫᱚ ᱚᱱᱠᱟᱱ ᱯᱟᱛᱟ ᱫᱚ ᱦᱚᱜ-ᱚᱱᱛᱮ ᱢᱮᱱᱟᱜ-ᱟ ᱪᱟᱠᱚᱞᱛᱟᱹᱲᱤ ᱾ ᱪᱟᱠᱚᱞᱛᱟᱹᱲᱤ ᱦᱮᱸ ᱚᱱᱟ ᱜᱮ ᱞᱟᱹᱴᱩ ᱯᱟᱛᱟ ᱫᱚ ᱟᱨ ᱚᱱᱠᱟ ᱪᱷᱳᱴᱳ ᱠᱷᱟᱴᱳ ᱫᱚ ᱦᱩᱭᱩᱜ ᱜᱮᱭᱟ ᱾
ᱟᱪᱪᱷᱟ ᱚᱱᱟ ᱫᱚ ᱦᱩᱭᱱᱟ ᱥᱮ ᱦᱩᱭᱩᱜ-ᱟ ᱛᱤᱥ ᱠᱚᱛᱮ?
ᱚᱱᱟ ᱫᱚ ᱦᱩᱭ ᱱᱟ ᱡᱟᱹᱱᱤᱡ ᱠᱷᱟᱱ ᱾ ᱦᱩᱭ ᱠᱟᱱᱟ ᱯᱟᱨᱚᱢᱮᱱᱟ ᱾
ᱟᱪᱪᱷᱟ ᱟᱪᱪᱷᱟ ᱾ ᱟᱯᱮ ᱥᱮᱫ ᱠᱷᱚᱱᱟᱜ ᱡᱷᱟᱹᱱᱴᱤ ᱯᱟᱛᱟ ᱠᱚᱫᱚ ᱟᱪᱪᱷᱟ ᱟᱪᱪᱷᱟ ᱟᱪᱪᱷᱟ ᱟᱪᱪᱷᱟ ᱟᱨ ᱚᱱᱛᱮᱱᱟᱜ ᱡᱷᱟᱹᱱᱴᱤ ᱯᱟᱛᱟ ᱪᱮᱫ ᱠᱚ ᱚᱱᱟ ᱠᱚᱫᱚ ᱟᱯᱮ ᱥᱚᱨ ᱜᱮ ᱥᱮ ᱥᱟᱺᱜᱤᱧ?
ᱡᱷᱟᱹᱱᱴᱤ ᱯᱟᱛᱟ ᱫᱚ ᱟᱞᱮ ᱥᱮᱫ ᱠᱷᱚᱡ ᱫᱚ ᱵᱟᱝ ᱥᱩᱨᱟ ᱵᱟᱠᱩᱲᱟ ᱥᱮᱜ ᱠᱟᱱᱟ ᱾
ᱵᱟᱠᱩᱲᱟ ᱥᱮᱜ ᱵᱟᱝ? ᱟᱪᱪᱷᱟ ᱾
ᱡᱷᱟᱹᱞ ᱜᱮᱭᱟ ᱠᱟᱹᱴᱤᱡ ᱟᱞᱮ ᱥᱮᱱ ᱠᱷᱚᱡ ᱫᱚ ᱾ ᱟᱸᱡᱚᱢ ᱫᱚ ᱦᱩᱭ ᱟᱠᱟᱱᱟ ᱛᱚ ᱥᱮᱱ ᱫᱚ ᱵᱟᱝ ᱦᱩᱭ ᱟᱠᱟᱱᱟ ᱪᱟᱞᱟᱣ ᱫᱚ ᱧᱮᱞ ᱫᱚ ᱵᱟᱝ ᱦᱩᱭ ᱟᱠᱟᱱᱟ ᱾
ᱚᱱᱛᱮᱱᱟᱜ ᱛᱟᱦᱚᱞᱮ ᱠᱟᱹᱢᱤ ᱠᱟᱹᱥᱱᱤ ᱫᱚ ᱱᱚᱣᱟ ᱠᱚ ᱮᱠᱷᱚᱱ ᱪᱮᱫ ᱠᱚ ᱪᱟᱞᱟᱜ ᱠᱟᱱᱟ ᱱᱤᱛᱚᱜ?
ᱠᱟᱹᱢᱤ ᱠᱚᱫᱚ ᱱᱤᱛᱚᱜ ᱫᱚ ᱚᱲᱟᱜ ᱠᱚᱨᱮᱜ ᱜᱮ ᱚᱱᱟ ᱪᱟᱥ ᱵᱟᱥ ᱞᱟᱹᱜᱤᱫ ᱱᱤᱛᱚᱜ ᱫᱚ ᱦᱟᱸᱜ ᱦᱳᱲᱩ ᱨᱚᱦᱚᱭ ᱦᱩᱭᱩᱜ-ᱟ ᱛᱚ ᱟᱫᱚ ᱜᱩᱨᱤᱡ ᱠᱚ ᱟᱬᱜᱚᱭ ᱫᱟᱠᱚ ᱾
ᱮᱨ ᱟᱯᱷᱚᱨ ᱞᱟᱹᱜᱤᱫ ᱾ ᱤᱱᱟᱹᱜᱮ ᱠᱟᱹᱢᱤ ᱫᱚ ᱟᱨ ᱥᱤᱛᱩᱝ ᱮᱫᱟ ᱵᱟᱦᱨᱮ ᱨᱮ ᱫᱚ ᱞᱟ ᱯᱩ ᱛᱮᱦᱚᱸ ᱫᱚᱢᱮ
ᱦᱳᱭ ᱚᱱᱟ
ᱠᱚᱥᱴᱚ ᱵᱩᱡᱷᱟᱹᱜ ᱠᱟᱱᱟ ᱦᱩᱸ ᱟᱹᱰᱤ ᱡᱟᱹᱥᱛᱤ ᱥᱤᱛᱩᱝ ᱮᱫᱟ ᱛᱟᱦᱮᱸ ᱦᱚᱸ ᱵᱟᱝ ᱛᱟᱦᱮᱸ ᱠᱟᱱᱟ ᱥᱤᱛᱩᱝ ᱾
ᱱᱤᱡᱮ ᱮᱠᱷᱚᱱ ᱫᱚ ᱱᱤᱭᱟᱹ ᱚᱠᱛᱚ ᱫᱚ ᱪᱮᱫ ᱵᱟᱯᱮ ᱪᱟᱥ ᱠᱟᱜ-ᱟ ᱥᱮ ᱪᱟᱥ ᱠᱟᱫ ᱜᱮᱭᱟ?
ᱪᱟᱥ ᱫᱚ ᱱᱤᱭᱟᱹ ᱚᱠᱛᱚ ᱫᱚ ᱪᱟᱥ ᱫᱚ ᱪᱟᱥ ᱟᱠᱟᱫ ᱜᱮᱭᱟᱞᱮ ᱮᱸ ᱜᱷᱟᱸᱝᱽᱨᱟ ᱠᱚ, ᱛᱟᱨᱯᱚᱨ ᱠᱟᱞᱞᱟ ᱠᱚ ᱚᱱᱟ ᱠᱚᱜᱮ ᱟᱨ ᱡᱚᱸᱰᱨᱟ ᱠᱚᱫᱚ ᱨᱚᱦᱚᱭ ᱦᱩᱭᱩᱜ-ᱟ ᱦᱟᱸᱜ ᱟᱹᱣᱨᱤ ᱦᱩᱭᱩᱜ-ᱟ ᱚᱱᱟ ᱠᱚᱫᱚ ᱾
ᱠᱷᱟᱹᱞᱤ
ᱟᱨ ᱚᱱᱠᱟ ᱥᱳᱨ ᱠᱚᱨᱮ ᱫᱟᱜ ᱦᱚᱸ ᱵᱟᱝ ᱥᱮ ᱚᱱᱠᱟ ᱜᱟᱰᱟ ᱠᱚᱦᱚᱸ ᱵᱟᱹᱱᱩᱜ-ᱟ ᱾
ᱟᱪᱪᱷᱟ ᱟᱪᱪᱷᱟ ᱛᱟᱞᱦᱮ ᱫᱷᱚᱨᱚᱱ ᱦᱩᱲᱩ ᱠᱚᱫᱚ ᱵᱟᱯᱮ ᱨᱚᱦᱚᱭ ᱜᱮᱭᱟ ᱵᱟᱝ?
ᱪᱮᱫ ᱞᱮᱠᱟ?
ᱫᱷᱚᱨᱚᱱ ᱦᱳᱲᱳ ᱠᱚᱫᱚ ᱵᱟᱯᱮ ᱨᱚᱦᱚᱭ ᱜᱮᱭᱟ?
ᱵᱟᱝ ᱵᱟᱝ ᱫᱷᱚᱨᱚᱱ ᱦᱳᱲᱳ ᱫᱚ ᱵᱟᱝ ᱾
ᱦᱮ ᱫᱟᱜ ᱨᱮᱱᱟᱜ ᱛᱟᱞᱦᱮ ᱟᱱᱟᱴ ᱫᱚ ᱢᱮᱱᱟᱜ ᱟᱠᱟᱫ ᱜᱮᱭᱟ ᱵᱟᱝ?
ᱪᱷᱚᱨ ᱨᱮ ᱢᱤᱫ ᱫᱷᱟᱣ ᱞᱮ ᱪᱟᱥᱟ ᱚᱱᱟ ᱦᱳᱲᱳ ᱛᱮᱫ ᱜᱮ ᱾
ᱟᱪᱪᱷᱟ ᱟᱪᱪᱷᱟ
ᱟᱨ ᱱᱤᱝᱠᱟᱹ ᱪᱟᱥ ᱦᱩᱭᱩᱜᱼᱟ ᱡᱚᱱᱨᱟ ᱠᱚ, ᱦᱚᱲᱮᱡ ᱠᱚ, ᱠᱷᱤᱨᱟ ᱠᱚ, ᱜᱷᱟᱸᱝᱨᱟ ᱠᱚ, ᱞᱟᱹᱣ ᱠᱚ ᱚᱱᱟ ᱠᱚᱫᱚ ᱨᱚᱦᱚᱭ ᱦᱩᱭᱩᱜ ᱜᱮᱭᱟ ᱾ ᱟᱫᱚ ᱚᱱᱟ ᱠᱚᱨᱮ ᱨᱚᱦᱚᱭ ᱞᱟᱹᱜᱤᱫ ᱫᱚ ᱢᱤᱫᱴᱤᱡ ᱠᱟᱹᱴᱤᱡ ᱧᱚᱜ ᱜᱟᱰᱟ ᱢᱮᱱᱟᱜ-ᱟ ᱦᱮᱸ ᱟᱨ ᱡᱮ ᱫᱚᱢᱮ ᱚᱱᱟ ᱱᱤᱨᱚᱱ ᱦᱳᱲᱳ ᱤᱭᱟᱹ ᱦᱳᱲᱳ ᱠᱚ ᱨᱚᱦᱚᱭᱟ ᱵᱟᱝ?
ᱦᱮᱸ
ᱚᱱᱟ ᱞᱟᱹᱜᱤᱫ ᱫᱚ ᱚᱱᱠᱟ ᱫᱟᱜ ᱵᱟᱝ ᱢᱟᱱᱮ ᱠᱷᱮᱛ ᱡᱮᱫ ᱛᱟᱦᱮᱱ ᱪᱟᱹᱭ ᱥᱮ?
ᱚ ᱚᱱᱟ ᱢᱟ ᱠᱟᱛᱷᱟ ᱠᱟᱱ ᱜᱮᱭᱟ ᱵᱟᱝᱠᱷᱟᱱ ᱫᱚ ᱤᱱᱟᱹ ᱫᱟᱜ ᱛᱮ ᱫᱚ ᱵᱟᱝ ᱦᱩᱭᱩᱜ-ᱟ ᱪᱮᱫ ᱾
ᱵᱟᱝ ᱦᱩᱭᱩᱜᱼᱟ ᱦᱮᱸ ᱾ ᱚᱱᱟᱜᱮ ᱟᱯᱮᱥᱮᱜ ᱫᱚ ᱪᱮᱫᱞᱮᱠᱟ ᱢᱤᱫ ᱫᱷᱟ ᱜᱮ ᱠᱚ ᱪᱟᱥᱟ ᱥᱮ ᱵᱟᱨ ᱫᱷᱟ?
ᱵᱟᱝ ᱟᱞᱮ ᱥᱮᱫ ᱫᱚ ᱵᱟᱨ ᱫᱷᱟᱣ ᱜᱮᱠᱚ ᱪᱟᱥᱟ ᱠᱟᱨᱚᱱ, ᱱᱚᱛᱮ ᱢᱟ ᱢᱤᱱᱤ ᱠᱚ ᱦᱚᱸ ᱢᱮᱱᱟᱜ ᱟᱠᱟᱜᱼᱟ ᱫᱩᱯ ᱯᱮᱭᱮ ᱨᱮ ᱾ ᱛᱟᱞᱦᱮ ᱫᱷᱚᱨᱚᱱ ᱦᱚᱸ ᱦᱳᱭᱳᱜ ᱟᱨ ᱥᱟᱨᱟ ᱵᱩᱱᱟ ᱱᱟᱜ ᱠᱚ ᱦᱳᱭᱳᱜ ᱠᱟᱱ ᱜᱮᱭᱟ ᱾ ᱟᱨᱮ ᱮᱢᱱᱤ ᱚᱱᱟ ᱪᱷᱟᱰᱟ ᱠᱟᱛᱮᱜ ᱨᱮᱦᱚᱸ ᱡᱟᱦᱟᱸ ᱛᱩᱲᱤ ᱠᱷᱚᱥᱞᱟ ᱠᱚ ᱥᱟᱶᱛᱮ ᱼᱼᱼ ᱥᱚᱵᱽᱡᱤ ᱠᱚᱫᱚ ᱢᱮᱱᱟᱜ ᱠᱟᱫ ᱜᱮᱭ ᱠᱚᱷᱨᱟ ᱠᱚᱦᱚᱸ ᱠᱚᱨᱚᱞᱟ ᱠᱚ ᱵᱮᱸᱜᱟᱲ ᱠᱚ ᱾
ᱦᱩᱸ
ᱵᱷᱤᱲᱤ ᱡᱷᱤᱸᱜᱟᱹ ᱦᱚᱛᱟᱥ ᱥᱟᱱᱟᱢᱚᱜ ᱜᱮ ᱯᱨᱟᱭ ᱪᱟᱥ ᱫᱚ ᱦᱳᱭᱳᱜ ᱜᱮᱭᱟ ᱾
ᱦᱩᱸ ᱫᱟᱜ ᱨᱮ ᱚᱵᱷᱟᱵᱽ ᱵᱟᱝ ᱛᱮᱫᱚ ᱦᱩᱭᱩᱜ ᱜᱮᱭᱟ ᱚᱱᱟ ᱠᱚ ᱵᱮᱥ ᱜᱮ ᱦᱮᱸᱥᱮ ᱾
ᱦᱳᱭ ᱫᱟᱜ ᱨᱮᱱᱟᱜ ᱚᱵᱷᱟᱵᱽ ᱵᱟᱝ ᱛᱟᱦᱮᱸ ᱞᱮᱱ ᱠᱷᱟᱱ ᱢᱟ ᱟᱹᱰᱤ ᱢᱚᱸᱡᱽ ᱜᱮ ᱦᱳᱭᱳᱜᱼᱟ ᱾
ᱩᱸ ᱦᱩᱸ ᱛᱚ ᱾
ᱟᱨ ᱚᱱᱠᱟᱱᱟᱜ ᱛᱚ ᱥᱩᱵᱤᱫᱷᱟ ᱦᱚᱸ ᱵᱟᱭ ᱮᱢ ᱠᱟᱜ ᱯᱮᱭᱟ ᱥᱚᱨᱠᱟᱨ ᱱᱤᱭᱟᱹ ᱜᱷᱟᱹᱲᱤᱡ ᱛᱮ ᱵᱟᱝ?
ᱵᱟᱢ ᱵᱟᱢ ᱵᱟ ᱾
ᱱᱮᱥ ᱱᱮᱛᱟᱨ ᱢᱟ ᱟᱵᱟᱨ ᱠᱤᱪᱷᱩ ᱠᱤᱪᱷᱩ ᱡᱟᱭᱜᱟ ᱨᱮᱫᱚ ᱮᱢᱟ ᱠᱚ ᱠᱟᱱᱟ ᱛᱚ ᱢᱟᱱᱮ ᱜᱟᱴᱟᱯ ᱮᱠᱴᱟ ᱢᱤᱱᱤ ᱠᱚ ᱠᱚ ᱵᱮᱱᱟᱣ ᱟᱠᱚ ᱠᱟᱱᱟ ᱾
ᱦᱮᱸ ᱛᱟᱨᱯᱚᱨᱮ ᱚᱱᱟ ᱞᱟᱹᱴᱩ ᱥᱮᱞᱚ ᱠᱚ ᱮᱢᱟᱣ ᱾ ᱠᱚ ᱜᱮᱭᱟ ᱠᱚ ᱥᱚᱨᱠᱟᱨ ᱯᱟᱦᱴᱟ ᱥᱮᱱ ᱠᱷᱚᱱ ᱮᱱᱠᱷᱟᱡ ᱫᱚ ᱟᱞᱮ ᱥᱮᱜ ᱫᱚ ᱵᱟᱠᱚ ᱮᱢ ᱠᱟᱫᱟ ᱛᱚ ᱱᱤᱛ ᱨᱮᱦᱚᱸ ᱾
ᱟᱪᱪᱷᱟ ᱟᱪᱪᱷᱟ
ᱢᱮᱱ ᱞᱮᱠᱷᱟᱡ ᱫᱚᱠᱚ ᱮᱢᱟ ᱠᱤᱱᱛᱩ ᱱᱚᱝᱠᱟ ᱟᱵᱩ ᱟᱹᱛᱩ ᱚᱲᱟᱜ ᱨᱮᱱ ᱦᱚᱸ ᱵᱟᱝ ᱡᱩᱢᱤᱫ ᱞᱮᱠᱷᱟᱱ ᱛᱚ ᱢᱤᱜ ᱦᱚᱲᱟᱜ ᱢᱮᱱ ᱛᱮᱫᱚ ᱵᱟᱝ ᱦᱳᱭᱳᱜᱼᱟ ᱾ ᱚᱸᱰᱮ ᱫᱚ ᱦᱮᱸ ᱟᱫᱚ ᱚᱝᱠᱟ ᱦᱚᱸ ᱾ ᱪᱟᱞᱟᱣ ᱠᱟᱛᱮᱜ ᱢᱮᱱ ᱦᱩᱭᱩᱜ ᱵᱟᱠᱷᱟᱡ ᱫᱚ ᱢᱮᱱᱟ ᱠᱚ ᱢᱤᱜ ᱦᱚᱲᱟᱜ ᱛᱮᱛᱟᱝ ᱢᱮᱱᱟᱜ ᱛᱟᱭᱟ ᱟᱨ ᱵᱟᱹᱠᱤ ᱦᱚᱲ ᱫᱚ ᱵᱟᱝ ᱾ ᱛᱷᱟᱞᱮ ᱚᱱᱟ ᱠᱷᱟᱹᱛᱤᱨ ᱛᱮᱫᱚ ᱵᱟᱝ ᱠᱚᱢᱚᱜᱼᱟ ᱥᱮ ᱚᱸᱰᱮ ᱫᱚ ᱟᱹᱰᱤ ᱦᱚᱸ ᱥᱮᱱ ᱜᱟᱛ ᱛᱮ ᱢᱮᱱ ᱦᱳᱭᱳᱜᱼᱟ ᱤᱱᱟᱹ ᱠᱷᱟᱱ ᱾ ᱩᱱᱤ ᱦᱚᱸ ᱵᱩᱡᱟᱭ ᱡᱮ ᱦᱮᱸ ᱱᱤᱱᱟᱹᱜ ᱦᱚᱲ ᱢᱮᱱᱟᱜ ᱠᱚᱣᱟ ᱥᱟᱹᱨᱤ ᱜᱮ ᱾ ᱫᱟᱜ ᱨᱮᱭᱟᱜ ᱜᱷᱟᱴᱛᱤ ᱦᱩᱭᱩᱜ ᱠᱟᱱ ᱛᱟᱠᱚᱣᱟ ᱛᱚᱵᱮ ᱛᱚ ᱟᱹᱱᱤᱡ ᱮᱢᱟᱭ ᱩᱱᱤ ᱫᱚ ᱾
ᱦᱮᱸ ᱦᱮᱸ ᱚᱱᱟ ᱢᱟ ᱥᱟᱹᱨᱤ ᱠᱟᱛᱷᱟ ᱠᱟᱱ ᱜᱮᱭᱟ ᱟᱨ ᱥᱟᱱᱛᱟᱲ ᱠᱚᱦᱚᱸ ᱞᱟᱦᱟ ᱠᱷᱚᱱ ᱜᱮ ᱚ ᱱᱚᱝᱠᱟ ᱜᱮ ᱱᱤᱛ ᱦᱚᱸ ᱮᱠᱷᱚᱱᱳ ᱵᱟᱝ ᱠᱚ ᱡᱩᱢᱤᱜ ᱫᱟᱲᱮᱭᱟᱜ ᱠᱟᱱᱟ ᱴᱷᱤᱠ ᱴᱷᱟᱠ ᱜᱮ ᱾
ᱦᱩᱸ
ᱟᱨ ᱠᱟᱛᱷᱟ ᱠᱚᱦᱚᱸ ᱯᱟᱱᱛᱮ ᱛᱮ ᱵᱟᱝᱠᱚ ᱨᱚᱲᱫᱟ ᱱᱮᱛᱟᱨ ᱾ ᱥᱟᱱᱛᱟᱲ ᱠᱚ ᱯᱚᱠᱷᱮ ᱮᱠᱫᱚᱢᱜᱤ ᱟᱡᱩᱜ ᱾ ᱚᱱᱟ ᱠᱷᱟᱹᱛᱤᱨ ᱜᱤ ᱵᱟᱠᱷᱟᱱ ᱫᱚ ᱧᱟᱢ ᱫᱚᱵᱚᱱ ᱧᱟᱢ ᱠᱮ ᱮᱠᱟᱞ ᱜᱮ ᱢᱤᱜ ᱥᱟᱶ ᱛᱮ ᱞᱟᱹᱭ ᱞᱮᱠᱷᱟᱱ ᱫᱚ ᱥᱚᱜ ᱠᱟᱨᱦᱚᱸ ᱵᱟᱝ ᱫᱚ ᱵᱟᱭ ᱞᱟᱹᱭ ᱫᱟᱲᱮᱭᱟᱜᱼᱟ ᱾
ᱵᱟᱭ ᱞᱟᱹᱭᱟ ᱦᱮᱸ ᱾ ᱟᱫᱚ ᱟᱵᱚᱣᱟᱜ ᱜᱮ ᱡᱩᱢᱤᱫ ᱵᱟᱝ ᱛᱟᱦᱮᱸ ᱞᱮᱠᱷᱟᱡ ᱫᱚ ᱩᱱᱤ ᱠᱤ ᱢᱮᱱᱟᱭ ᱱᱮ ᱦᱟᱛᱟᱣ ᱯᱮ ᱢᱮᱱ ᱛᱮ ᱾
ᱚ ᱱᱚᱣᱟ ᱵᱟ ᱠᱟᱛᱷᱟ ᱠᱟᱱ ᱜᱮ᱾
ᱦᱩᱸ
ᱚᱲᱟᱜ ᱠᱷᱚᱱ ᱟᱵᱚ ᱥᱮᱱ ᱛᱟᱦᱚᱞᱮ ᱪᱮᱜ ᱞᱮᱠᱟ ᱢᱮᱱᱟ ᱠᱟᱱᱟ ᱧᱩ ᱫᱟᱜ ᱠᱚᱫᱚ ᱪᱮᱜ ᱞᱮᱠᱟ ᱾
ᱧᱩ ᱫᱟᱜ ᱠᱚᱫᱚ ᱚᱝᱠᱟ ᱫᱚ ᱟᱛᱳ ᱨᱮᱦᱚᱸ ᱱᱚᱞᱠᱩᱯ ᱫᱚ ᱟᱹᱰᱤ ᱡᱟᱹᱥᱛᱤ ᱫᱚ ᱵᱟᱹᱱᱩᱜᱼᱟ ᱾ ᱚᱱᱟ ᱟᱭᱥᱤᱰᱤ ᱮᱥ ᱨᱮ ᱢᱮᱱᱟᱜᱼᱟ ᱢᱤᱫᱴᱤᱡ ᱟᱨ ᱾ ᱟᱨ ᱚᱱᱟ ᱥᱩᱨ ᱨᱮ ᱢᱤᱫᱴᱤᱡ ᱢᱮᱱᱟᱜ ᱛᱟᱞᱮᱭᱟ ᱟᱫᱚ ᱡᱩᱫᱤ ᱵᱟᱹᱲᱤᱡ ᱵᱟᱲᱟ ᱞᱮᱱ ᱠᱷᱟᱡ ᱫᱚ ᱠᱚᱥᱴᱚ ᱫᱚ ᱦᱳᱭᱳᱜ ᱜᱮᱭᱟ ᱫᱟᱜ ᱨᱮᱭᱟᱜ ᱟᱨ ᱚᱝᱠᱟ ᱛᱩᱯᱩᱜ ᱞᱟᱹᱜᱤᱫ ᱦᱚᱸ ᱾ ᱛᱩᱯᱩᱜ ᱞᱟᱹᱜᱤᱫ ᱦᱚᱸ ᱟᱹᱰᱤ ᱥᱟᱺᱜᱤᱧ ᱪᱟᱞᱟᱜ ᱦᱳᱭᱳᱜᱼᱟ, ᱟᱹᱰᱤ ᱥᱟᱹᱜᱤᱧ ᱾ ᱦᱮᱸ ᱩᱱᱟᱹᱜ ᱡᱷᱟᱹᱞ ᱡᱩᱫᱤ ᱱᱤᱛ ᱫᱟᱠᱟ ᱡᱚᱢ ᱠᱟᱛᱮᱢ ᱪᱟᱞᱟᱜᱼᱟ ᱥᱮ ᱟᱫᱚ ᱦᱤᱡᱩᱜ ᱛᱮᱫᱚ ᱟᱹᱰᱤ ᱨᱮᱸᱜᱮᱡ ᱢᱮᱭᱟ ᱯᱮᱲᱟ ᱦᱚᱸᱜ ᱞᱮᱠ
ᱚ ᱩᱱᱟᱹᱜ ᱡᱷᱟᱹᱞ ᱪᱟᱞᱟᱜ ᱦᱩᱭᱩᱜᱼᱟ ᱟᱹᱰᱤ ᱜᱮ ᱟᱱᱟᱴ
ᱚᱱᱟᱴ ᱨᱮᱜᱮ ᱦᱮᱸᱼᱼ ᱟᱨ ᱱᱤᱛᱚᱜ ᱫᱚ ᱫᱟᱜ ᱨᱮᱭᱟᱜ ᱟᱹᱰᱤ ᱜᱷᱟᱨᱛᱤ ᱦᱩᱭᱩᱜ ᱠᱟᱱᱟ ᱛᱚ ᱟᱫᱚᱼᱼ ᱚᱲᱟᱜ ᱨᱮᱠᱚ ᱞᱟ ᱦᱚᱪᱚᱭᱮᱫ ᱜᱮᱭᱟ ᱢᱤᱫ ᱵᱟᱨ ᱦᱚᱸ ᱵᱳᱨᱤ ᱨᱮᱱ ᱠᱚ ᱱᱚᱞᱠᱩᱯ
ᱦᱮᱸ ᱦᱮᱸ ᱛᱟᱦᱚᱞᱮ ᱠᱩᱸᱧ ᱠᱚᱫᱚ ᱢᱮᱱᱟᱜ ᱟᱠᱟᱫ ᱛᱟᱯᱮᱭᱟ ᱥᱮ ᱵᱟᱝ ᱦᱳᱭ
ᱦᱮᱸ ᱠᱩᱧ ᱢᱮᱱᱟᱜᱼᱟ ᱢᱤᱫᱴᱤᱡ ᱫᱚ ᱵᱷᱟᱛᱟ ᱠᱮᱫᱟ ᱠᱚ ᱟᱨ ᱢᱤᱫᱴᱤᱡ ᱢᱮᱱᱟᱜᱼᱟᱛᱚ ᱚᱱᱟ ᱫᱚ ᱱᱚᱝᱨᱟ ᱜᱮᱭᱟ ᱵᱟᱝ ᱥᱟᱯᱷᱟ ᱥᱟᱯᱷᱟ ᱵᱟᱝ ᱠᱷᱟᱡ ᱫᱚ ᱚᱱᱟ ᱨᱮᱭᱟᱜ ᱫᱟᱜ ᱫᱚ ᱵᱮᱵᱚᱦᱟᱨ ᱵᱟᱝ ᱜᱟᱱᱚᱜᱼᱟ
ᱟᱪᱪᱷᱟ ᱟᱪᱪᱷᱟ
ᱟᱫᱚ ᱚᱱᱟ ᱠᱩᱧ ᱨᱮᱭᱟᱜ ᱫᱚ ᱵᱟᱞᱮ ᱵᱮᱵᱚᱦᱟᱨᱟ ᱚᱱᱟ ᱟᱭ. ᱥᱤ. ᱰᱤ. ᱮᱥ ᱱᱟᱞ ᱠᱚ ᱢᱮᱱᱟᱜᱼᱟ ᱚᱸᱰᱮᱱᱟᱜ ᱜᱮᱞᱮ ᱧᱩᱭᱟ ᱟᱨ ᱛᱩᱯᱩᱜ ᱞᱟᱹᱜᱤᱫ ᱫᱚ ᱟᱹᱰᱤ ᱡᱷᱟᱹᱞ ᱪᱟᱞᱟᱜ ᱦᱩᱭᱩᱜᱼᱟ
ᱟᱪᱪᱷᱟ ᱟᱪᱪᱷᱟ ᱟᱪᱷᱟ ᱛᱩᱯᱩ ᱞᱟᱹᱜᱤᱫ ᱛᱟᱦᱚᱞᱮ ᱚᱱᱟ ᱦᱚᱸ ᱢᱟᱱᱮ ᱥᱩᱨ ᱨᱮᱫᱚ ᱵᱟᱹᱱᱩᱜ ᱛᱮ ᱵᱟᱝ?
ᱵᱟᱱᱩᱜᱼᱟ ᱦᱩᱸ᱾
ᱟᱨ ᱱᱚᱣᱟ ᱦᱚᱸᱛᱚ ᱚᱯᱚᱪᱚᱭ ᱫᱚ ᱵᱟᱝ ᱜᱟᱱᱚᱜᱼᱟ ᱧᱩᱫᱟᱜ ᱠᱟᱱᱟ ᱡᱮᱦᱮᱛᱩ ᱱᱚᱣᱟ ᱛᱮᱫᱚ ᱛᱳᱯᱳ ᱞᱮᱠᱷᱟᱱ ᱫᱚ ᱵᱟᱝ ᱜᱟᱱᱚᱜᱼᱟ᱾
ᱦᱮᱸ ᱜᱟᱱ ᱫᱚ ᱜᱟᱱᱚᱜ ᱜᱮᱭᱟ, ᱟᱫᱚ ᱟᱹᱜᱩᱭ ᱦᱩᱭᱩᱜᱼᱟ ᱚᱲᱟᱜ ᱚᱸᱰᱮ ᱠᱤ ᱛᱩᱯᱩ ᱜᱟᱱᱚᱜᱼᱟ ᱵᱟᱝ ᱜᱟᱱᱚᱜᱼᱟ ᱚᱸᱰᱮ ᱫᱚ ᱫᱟᱜ ᱠᱚ ᱤᱫᱤᱭᱟᱠᱚ ᱟᱵᱟᱨ ᱫᱟᱜ ᱨᱮᱭᱟᱜ ᱩᱱᱟᱹᱜ ᱚᱵᱷᱟᱵᱽ ᱟᱨ ᱚᱸᱰᱮ ᱵᱟᱠᱚ ᱨᱮᱭᱟᱲ ᱦᱚᱪᱚᱜᱼᱟ ᱥᱮ᱾
ᱦᱳᱭ ᱚᱱᱟ ᱦᱚᱸ ᱠᱟᱛᱷᱟ ᱠᱟᱱ ᱜᱮᱭᱟ ᱮᱢᱱᱤ ᱛᱮᱜᱮ ᱫᱟᱜ ᱵᱟᱵᱚᱱ ᱧᱟᱢᱫᱟ ᱚᱸᱰᱮ ᱡᱩᱫᱤ ᱵᱟᱝ ᱧᱟᱢᱚᱜ ᱠᱟᱱ ᱠᱷᱟᱱ ᱛᱟᱦᱟᱞᱮ ᱚᱱᱟ ᱫᱟᱜ ᱛᱮᱫᱚ ᱛᱩᱯᱩ ᱫᱚ ᱵᱟᱝ ᱦᱚᱸ ᱴᱷᱤᱠᱟᱹᱜᱼᱟ ᱪᱮᱫᱟᱜ ᱥᱮ ᱵᱟᱝ
ᱦᱮᱸ ᱛᱩᱯᱩ ᱜᱟᱱᱚᱜᱼᱟ, ᱟᱫᱚ ᱛᱩᱯᱩ ᱫᱚ ᱜᱟᱱᱚᱜᱼᱟ ᱛᱟᱦᱚᱞᱮ ᱚᱲᱟᱜ ᱤᱫᱤ ᱢᱮ ᱚᱸᱰᱮ ᱠᱷᱚᱡ ᱫᱟᱜ ᱟᱨ ᱛᱩᱯᱩᱜ ᱢᱮ᱾
ᱚ ᱟᱫᱚ ᱤᱫᱤ ᱟᱹᱜᱩ ᱠᱟᱛᱮ ᱛᱳᱯᱳ ᱠᱷᱟᱱ ᱚᱱᱟ ᱫᱚ ᱟᱨᱚ ᱢᱤᱫᱴᱟᱝ
ᱦᱮᱸ ᱢᱟᱱᱮ ᱪᱮᱱ ᱞᱮᱠᱟ ᱵᱟᱸᱫ ᱵᱟᱸᱫ ᱯᱩᱠᱷᱨᱤ ᱜᱟᱰᱟ ᱠᱚᱨᱮ ᱡᱟᱦᱟᱸ ᱞᱮᱠᱟ ᱛᱩᱯᱩ ᱚᱱᱠᱟ ᱫᱚ ᱚᱱᱟ ᱤᱭᱟᱹ ᱫᱟᱜ ᱛᱮᱫᱚ ᱫᱤᱯᱤᱞ ᱫᱟᱜ ᱛᱮᱫᱚ ᱢᱚᱸᱡᱽ ᱵᱟᱝ ᱵᱩᱡᱷᱟᱹᱜ ᱟᱜᱼᱟ ᱞᱩᱜᱽᱲᱤᱡ ᱠᱚᱦᱚᱸ ᱥᱟᱯᱷᱟ ᱥᱟᱹᱯᱷᱤ ᱡᱚᱛᱚ ᱜᱮ᱾ ᱦᱮᱸ ᱟᱨ ᱡᱩᱫᱤ ᱚᱝᱠᱟ ᱦᱮᱸ, ᱟᱨ ᱡᱩᱫᱤ ᱚᱲᱟᱜ ᱨᱮ ᱱᱤᱡᱮᱥᱥᱚ ᱱᱩᱞᱠᱩᱯ ᱛᱟᱦᱮᱱ ᱠᱷᱟᱱ ᱫᱚ ᱴᱷᱤᱠ ᱜᱮᱭᱟ ᱟᱨ ᱚᱝᱠᱟ ᱟᱹᱜᱩ ᱫᱟᱜ ᱛᱮᱫᱚ ᱚᱱᱠᱟ ᱢᱚᱡᱽ ᱵᱟᱝ ᱵᱩᱡᱷᱟᱹᱜᱼᱟ᱾
ᱟᱪᱪᱷᱟ ᱟᱪᱪᱷᱟ ᱦᱮᱸ, ᱴᱷᱤᱠ ᱜᱮᱭᱟ ᱛᱟᱦᱚᱞᱮ ᱦᱮᱸ ᱱᱤᱭᱟᱹ ᱜᱮᱞᱟᱝ ᱡᱟ
ᱦᱩᱸ ᱴᱷᱤᱠ ᱦᱩᱸ ᱟᱭᱢᱟ ᱥᱟᱨᱦᱟᱣ ᱦᱩᱸ᱾
ᱡᱚᱦᱟᱨ ᱜᱮ᱾
ᱡᱚᱦᱟᱨ᱾